ᱦᱮᱞᱳ ᱦᱮᱸ ᱢᱮᱢ ᱻ
ᱦᱮᱸ ᱟᱸᱡᱚᱢ ᱫᱟᱵᱤᱱ ᱟᱞᱤᱧᱟᱜ ᱨᱚᱲ
ᱦᱮᱸ ᱦᱮᱸ ᱟᱸᱡᱚᱢᱚᱜᱼᱠᱟᱱᱟ
ᱚ ᱫᱤᱭᱮ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭ ᱫᱟ
ᱚᱲᱟᱜ ᱨᱮᱜᱮ ᱚᱲᱟᱜ ᱨᱮᱜᱮ ᱢᱮᱱᱟᱜ ᱞᱮᱭᱟ ᱦᱮᱸ
ᱦᱚ ᱛᱟᱦᱞᱮ ᱚᱱᱛᱮ ᱫᱟᱜ ᱡᱟᱹᱲᱤ ᱠᱚ ᱪᱮᱫ ᱞᱮᱠᱟ
ᱡᱟᱹᱰᱤ ᱦᱚᱞᱟ ᱠᱷᱚᱱᱮ ᱫᱟᱜᱮᱜ ᱟᱭ ᱦᱚᱞᱟ ᱠᱷᱚᱱᱮ ᱫᱟᱜᱮᱜᱼᱟᱭ
ᱚ ᱛᱟᱦᱚᱞᱮ ᱤᱛᱟᱹ ᱦᱩᱲᱩ ᱠᱚᱯᱮ ᱜᱤᱲᱤ ᱥᱟᱹᱛ ᱠᱮᱫᱟ ᱥᱮ ᱟᱹᱣᱨᱤ
ᱵᱟᱝ ᱜᱮ ᱵᱟᱞᱮ ᱜᱤᱰᱤ ᱠᱟᱜ ᱟ ᱱᱤᱭᱟᱹ ᱚᱠᱛᱚ ᱫᱚ ᱵᱟᱞᱮ ᱜᱤᱰᱤᱭᱟ ᱻ
ᱚ ᱟᱪᱪᱷᱟ ᱛᱟᱦᱞᱮ ᱟᱯᱮ ᱫᱚ ᱠᱟᱹᱴᱤᱡ ᱛᱟᱭᱚᱢ ᱫᱷᱟᱨᱟ ᱜᱮᱯᱮ ᱜᱤᱲᱤᱭᱟ
ᱦᱳᱭ ᱦᱳᱭ ᱟᱞᱮ ᱥᱮᱫ ᱫᱚ ᱰᱩᱵᱩᱡᱚᱜ ᱜᱮᱭᱟᱞᱮ ᱛᱚ ᱚᱱᱟ ᱠᱷᱟᱛᱤᱨ ᱱᱤᱭᱟᱹ ᱚᱠᱛᱚ ᱫᱚ ᱵᱟᱞᱮ ᱜᱤᱰᱤᱭᱟ ᱵᱚᱨᱥᱟ ᱪᱟᱵᱟ ᱞᱮᱱ ᱠᱟᱱ ᱜᱤᱰᱤ
ᱚ ᱚ ᱛᱟᱦᱚᱞᱮ ᱫᱤᱫᱤ ᱟᱯᱮ ᱥᱮᱫ ᱫᱚ ᱢᱟᱱᱮ ᱵᱚᱨᱥᱟ ᱪᱟᱵᱟ ᱠᱟᱛᱮ ᱯᱮ ᱜᱤᱰᱤᱭᱟ
ᱦᱳᱭ ᱦᱳᱭ
ᱦᱮᱸ ᱟᱞᱮ ᱥᱮᱫ ᱟᱞᱮ ᱥᱮᱫ ᱫᱚ ᱜᱤᱲᱤ ᱫᱚ ᱜᱤᱰᱤᱭᱮᱫ ᱜᱮᱭᱟᱞᱮ
ᱚ ᱢᱤᱫ ᱵᱟᱨ ᱯᱮ ᱟᱨᱟᱢᱵᱷᱚ ᱟᱠᱟᱫᱟ
ᱛᱟᱦᱚᱞᱮ ᱟᱯᱮ ᱦᱮᱸ ᱜᱤᱲᱤ ᱠᱚᱫᱚ ᱞᱮ ᱟᱨᱟᱢᱵᱚ ᱠᱟᱜᱼᱟ ᱟᱨᱟᱢᱵᱚ ᱫᱚ ᱠᱤᱪᱷᱩ ᱫᱚ ᱜᱤᱲᱤ ᱦᱩᱭ
ᱚ ᱟᱪᱪᱷᱟ
ᱟᱪᱪᱷᱟ ᱛᱟᱦᱚᱞᱮ ᱫᱤᱫᱤ ᱟᱯᱥᱮᱫ ᱪᱟᱥ ᱢᱤᱫ ᱫᱷᱟᱣ ᱢᱤᱫ ᱫᱷᱟᱣ ᱜᱮ ᱦᱩᱭᱩᱜᱼᱟ ᱥᱮ ᱵᱟᱨ ᱫᱷᱟᱣ ᱦᱩᱭᱩᱜᱼᱟ
ᱵᱟᱨ ᱫᱷᱟᱣ ᱵᱟᱨ ᱫᱷᱟᱣ ᱦᱩᱭᱩᱜ ᱜᱮᱭᱟ
ᱵᱟᱨᱫᱷᱟᱣ ᱜᱮ ᱦᱮᱸ
ᱵᱟᱨ ᱫᱷᱟᱣ ᱦᱩᱭᱩᱜ ᱜᱮᱭᱟ ᱦᱮ ᱱᱤᱭᱟᱹ ᱵᱚᱨᱥᱟ ᱫᱚ ᱵᱟᱫ ᱠᱟᱛᱮᱜ ᱠᱷᱚᱨᱟ ᱟᱨ ᱡᱚ ᱵᱩᱨᱩ ᱴᱨᱮᱱ ᱜᱮᱭᱟ ᱪᱟᱥ ᱜᱮᱭᱟ ᱟᱨᱠᱤ ᱵᱚᱨᱥᱟ ᱥᱮᱫ ᱵᱚᱨᱥᱟ ᱨᱮᱫᱚ ᱟᱞᱮ ᱥᱮᱫ ᱫᱚ ᱰᱩᱵᱩᱡᱚᱜ ᱜᱮᱭᱟ ᱛᱚ ᱚᱱᱟ ᱠᱷᱟᱹᱛᱤᱨ ᱟᱫᱚ ᱱᱚᱛᱮ ᱫᱚ ᱵᱟᱞᱮ ᱪᱟᱥ ᱜᱮᱭᱟ ᱚᱱᱟ ᱯᱚᱨᱮᱞᱮ ᱪᱟᱥ ᱜᱮᱭᱟ ᱟᱨᱠᱤ
ᱚ ᱟᱪᱪᱷᱟ ᱚ ᱛᱟᱦᱞᱮ ᱡᱚᱠᱷᱚᱱ ᱰᱩᱵᱩ ᱵᱩᱡᱩᱜᱼᱟ ᱛᱟᱦᱚᱞᱮ ᱚᱱᱠᱟ ᱥᱚᱵᱽᱡᱤ ᱯᱟᱹᱛᱤ ᱠᱚ ᱦᱩᱭᱩᱜ ᱜᱮᱭᱟ ᱥᱮ ᱵᱟᱝ ᱦᱩᱭᱩᱜ ᱜᱮᱭᱟ
ᱥᱚᱵᱡᱤ ᱠᱚᱫᱚᱧ ᱤᱧᱢᱟ ᱚᱱᱠᱟ ᱫᱚ ᱵᱟᱠᱚ ᱪᱟᱥ ᱜᱮᱭᱟ ᱠᱚ ᱢᱤᱫᱵᱟᱨ ᱠᱚ ᱪᱟᱥ ᱜᱮᱭᱟ ᱠᱚ ᱟᱨᱠᱤ ᱵᱚᱱᱱᱟ ᱨᱮᱫᱚ ᱪᱮᱫ ᱜᱮᱭᱟᱟ ᱟᱞᱮ ᱥᱮᱫ ᱫᱚ ᱥᱚᱵᱡᱤ ᱪᱟᱥ ᱨᱮᱦᱚᱸ ᱰᱩᱵᱩᱡᱩᱜᱼᱟ ᱟᱨ
ᱻ
ᱟᱨ ᱦᱩᱲᱩ ᱪᱟᱥ ᱨᱮᱦᱚᱸ ᱰᱩᱵᱩᱡᱚᱜ ᱜᱮᱭᱟ ᱟᱫᱚ ᱱᱤᱭᱟᱹ ᱜᱷᱟᱹᱲᱤᱡ ᱫᱚ ᱚ ᱩᱱᱟᱹᱜ ᱫᱚ ᱪᱮᱫ ᱦᱚᱸ ᱵᱟᱠᱚ ᱪᱟᱥ ᱵᱟᱲᱟᱭ ᱜᱮᱭᱟ ᱠᱚ
ᱟᱪᱪᱷᱟ ᱟᱪᱪᱷᱟ ᱟ ᱦᱮᱸ ᱢᱟᱱᱮ ᱦᱮᱸ ᱦᱚᱸ ᱛᱚ ᱥᱚᱢᱚᱛᱚᱞ ᱡᱚᱢᱢᱤ ᱠᱟᱱᱟ ᱚᱱᱟᱛᱮ ᱫᱚ ᱵᱟᱝ ᱦᱮᱸ ᱵᱟᱝ
ᱦᱚᱸ ᱦᱚᱸ ᱦᱚᱸ
ᱥᱚᱢᱚᱛᱚᱞ ᱟᱥᱟ ᱠᱟᱱᱟ ᱟᱪᱪᱷᱟ ᱟᱪᱪᱷᱟ ᱡᱟᱦᱟᱸ ᱫᱚ ᱡᱟᱹᱱᱤᱡ ᱠᱟᱱ ᱦᱚᱭᱛᱳ ᱱᱟᱢᱟᱞ ᱫᱤᱥᱚᱢ ᱥᱮ ᱪᱮᱫ ᱠᱚ ᱞᱮᱭᱟ
ᱦᱚ ᱦᱚ ᱦᱳᱭ ᱱᱟᱢᱟᱞ ᱫᱤᱥᱚᱢ ᱜᱮ ᱟᱞᱮ ᱫᱚ
ᱚ ᱟᱪᱪᱷᱟ ᱟᱪᱪᱷᱟ
ᱟᱯᱮ ᱥ ᱫᱚ ᱛᱤᱱ ᱵᱮᱲᱟ ᱠᱚ ᱪᱟᱥ ᱜᱮᱭᱟ ᱠᱚ
ᱦᱮᱸ ᱦᱲᱩ
ᱦᱮ ᱟᱯᱚᱱ ᱛᱮᱫᱚ ᱛᱤᱱ ᱫᱷᱟᱣ ᱠᱚ ᱪᱟᱥ ᱜᱮᱭᱟ ᱠᱚ
ᱦᱮᱸ ᱱᱚᱛᱮ ᱦᱚᱸ ᱫᱤ ᱫᱤ ᱪᱟᱥ ᱫᱚ ᱵᱟᱟᱨᱫᱷᱟᱣ ᱜᱮ ᱦᱩᱭ ᱫᱚ ᱦᱩᱭᱩᱜᱼᱟ ᱵᱚᱨᱥᱟ ᱨᱮ ᱟᱨ ᱚᱱᱮ ᱫᱷᱚᱨᱚᱱ ᱨᱮ
ᱚ
ᱟᱫᱚ ᱫᱷᱚᱨᱚᱱ ᱫᱚ ᱟᱞᱮ ᱫᱚ ᱢᱟᱱᱮ ᱢᱮᱱᱫᱚ ᱦᱩᱭᱩᱜ ᱠᱟᱱᱟᱭ ᱤᱭᱟᱹ ᱠᱮᱱᱮᱞ ᱫᱟᱜ ᱩᱯᱚᱨ ᱱᱤᱨᱵᱷᱚᱨ ᱜᱮ ᱪᱟᱥ ᱫᱚ ᱦᱩᱭᱩᱜᱼᱟ ᱠᱮᱱᱮᱞ ᱫᱟᱜ ᱡᱩᱫᱤ ᱠ ᱟᱲᱟᱜᱟ ᱛᱟᱦᱚᱞᱮ ᱦᱩᱭᱩᱜᱼᱟ ᱟᱨ ᱵᱟᱠᱷᱟᱱ ᱫᱚ ᱚᱱᱠᱟ ᱫᱚ ᱦᱟᱸᱜ ᱵᱟᱝ ᱦᱩᱭᱩᱜᱼᱟ ᱢᱤᱱᱤ ᱥᱮ ᱥᱟᱵ ᱢᱟᱨᱥᱟᱞ ᱚᱱᱠᱟ ᱫᱚ
ᱦᱩᱸᱸ
ᱚᱸ
ᱛᱟᱦᱚᱞᱮ ᱟᱯᱮ ᱥᱮᱫ ᱚᱱᱛᱮ ᱫᱟᱜ ᱨᱮᱱᱟᱜ ᱞᱮᱭᱟᱨ ᱫᱚ ᱛᱟᱦᱚᱞᱮ ᱟᱹᱰᱤ ᱥᱩᱨ ᱨᱮᱜᱮ ᱢᱮᱱᱟᱜᱼᱟ ᱡᱟᱹᱱᱤᱡ ᱠᱷᱟᱱ
ᱦᱚᱸ ᱦᱚᱸ ᱟᱞᱮ ᱥᱮᱫ ᱫᱚ ᱥᱩᱨ ᱨᱮᱜᱮ ᱢᱮᱱᱟᱜᱼᱟ ᱟᱞᱮ ᱥᱮᱫ ᱫᱚ ᱱᱟᱥᱮᱱᱟᱜ ᱫᱟᱜ ᱞᱮᱠᱷᱟᱱ ᱜᱮ ᱵᱟᱹᱫᱽ ᱠᱚᱨᱮ ᱫᱟᱜ ᱡᱚᱢᱟ ᱩᱛᱟᱹᱨᱚᱜᱼᱟ
ᱟᱪᱪᱷᱟ ᱟᱪᱪᱷᱟ ᱚ ᱵᱟᱝ ᱵᱟ ᱟᱞᱮ ᱥᱮᱫ ᱦᱮᱸ ᱦᱮᱸ ᱦᱮᱸ ᱦᱮᱸ ᱢᱟ ᱟᱞᱮ ᱫᱚ ᱢᱤᱱᱤ ᱥᱮ ᱥᱟᱵᱢᱟᱨᱥᱟᱞ ᱫᱚ ᱜᱟᱱ ᱫᱚ ᱜᱟᱱᱚᱜᱼᱟ ᱛᱚ ᱟᱹᱰᱤ ᱰᱤᱯ ᱨᱮ ᱫᱟᱜ ᱛᱟᱞᱮ ᱞᱟᱛᱟᱨ ᱧᱚᱜ ᱨᱮ ᱦᱮᱸ ᱛᱟᱦᱚᱞᱮ ᱠᱷᱟᱱ ᱡᱚᱛᱚ ᱦᱚᱲ ᱚᱱᱠᱟ ᱫᱚ ᱵᱟᱹᱱᱩᱜ ᱛᱟᱠᱚᱣᱟ ᱡᱚᱛᱚ ᱦᱚᱲ ᱛᱚ ᱟᱨ ᱵᱟᱵᱚᱱ ᱥᱚᱢᱟᱱᱟ
ᱦᱩᱸ ᱦᱩᱸ ᱦᱩᱸ ᱡᱚᱛᱚ ᱠᱟᱱ ᱜᱮ ᱨᱮᱸᱜᱮᱡ ᱚᱨᱮᱡ ᱫᱚ ᱢᱮᱱᱮᱜ ᱢᱮᱱᱟᱜ ᱠᱚᱣᱟ ᱦᱟ
ᱨᱮᱸᱜᱮ ᱚᱲᱮᱡ ᱢᱮᱱᱟᱜ ᱵᱚᱱ ᱜᱮᱭᱟ ᱱᱫᱚ
ᱟᱫᱚ ᱡᱟᱛᱮ ᱚᱢᱵᱚᱵᱛᱤ ᱠᱚᱫᱚ ᱦᱩᱭᱱᱟ ᱥᱮ ᱵᱟᱝ
ᱴᱷ
ᱟᱯᱮ ᱥᱮᱫ ᱚᱢᱵᱚᱵᱚᱛᱤ ᱠᱚᱫᱚ ᱯᱮ ᱦᱚ ᱞᱤᱫᱤ ᱚᱢᱵᱚᱵᱚᱛᱤ ᱠᱚᱫᱚ ᱦᱩᱭᱮᱱ ᱛᱟᱯᱮ ᱥᱮ ᱵᱟᱝ
ᱦ ᱪᱸᱮᱫ ᱵᱮᱱ ᱞᱟᱹᱭᱫᱟ ᱫᱤ
ᱞᱟᱹᱭ ᱚᱢᱵᱚᱵᱚᱛᱤ ᱠᱚᱫᱚ ᱢᱟᱱᱟᱣ ᱠᱮᱜᱼᱟ ᱯᱮ ᱥᱮ ᱵᱟᱝ
ᱦᱮᱸ ᱟᱢ ᱟᱵᱚᱵ ᱛᱤ ᱫᱤᱫᱤ ᱫᱤᱥᱚᱢ ᱨᱮᱜᱮ ᱛᱚ ᱡᱟᱹᱱᱤᱡ ᱠᱷᱟᱱ ᱚᱱᱟ ᱦᱚᱸ ᱟᱥᱟᱲ ᱨᱮᱭᱟᱜ ᱥᱟᱛ ᱛᱟᱹᱨᱤᱠᱷ ᱨᱮ ᱦᱩᱭᱩᱜᱼᱟ ᱦᱮᱸ ᱥᱮ ᱵᱟᱝ ᱦᱮᱸ ᱜᱟᱯᱟ ᱟᱫᱚ ᱥᱟᱹᱛ ᱥᱟᱯᱲᱟᱣ ᱫᱚ ᱦᱳᱭ ᱫᱚ ᱦᱩᱭᱩᱜ ᱠᱟᱱᱟ
ᱳᱤ ᱱᱚᱭ ᱜᱟᱹᱰᱤ ᱦ ᱦᱮᱸ ᱚ ᱫᱤᱫᱤ ᱪᱟᱵᱤᱱ ᱦᱚ ᱦᱚ ᱫᱤᱫᱤ ᱴᱷᱮᱱ ᱱᱩ ᱦᱪᱠᱚᱢ ᱦᱮᱸ ᱦᱚᱸ ᱦᱚᱸ ᱚᱱᱟᱢᱟ ᱠᱟᱛᱷᱟ ᱠᱟᱱ ᱜᱮᱭᱟ
ᱞᱪᱤᱠᱤ ᱪᱮᱫ ᱞᱮᱠᱟ ᱯᱟᱥᱱᱟᱣᱟ ᱟᱲ
ᱚᱞᱪᱤᱠᱤ ᱯᱟᱥᱱᱟᱣ ᱫᱚ ᱯᱟᱥᱱᱟᱣ ᱟᱠᱟᱱᱟ ᱠᱷᱩᱵ ᱮᱠᱴᱟ ᱫᱚ ᱵᱟᱝ ᱟᱨᱠᱤ ᱟ ᱮᱛᱟᱲ ᱨᱮᱫᱚ ᱚᱱᱠᱟ ᱨᱩᱥᱤᱠᱟ ᱡᱚ ᱡᱚᱡᱩ ᱵᱟᱹᱱᱩᱜ ᱠᱚᱣᱟ ᱛᱚ ᱰᱷᱮᱨ ᱟᱫᱚ ᱢᱳᱚᱴᱟᱢᱩᱴᱤ ᱤᱥᱠᱩᱞ ᱠᱚᱞᱮᱡᱽ ᱠᱚᱨᱮ ᱫᱚ ᱵᱟᱹᱪᱩᱜᱼᱟ ᱠᱚᱞᱮᱡᱽ ᱨᱮᱜᱮ ᱢᱮᱱᱟᱜᱼᱟ ᱢᱤᱫ ᱵᱟᱨ ᱤᱥᱠᱩᱞ ᱠᱚᱨᱮ ᱫᱚ ᱵᱟᱹᱪᱩᱜᱼᱟ ᱟᱨᱠᱤ
ᱩᱸ ᱦᱩᱸ ᱦᱮᱸ
ᱛᱷᱚᱲᱟ ᱥᱟᱺᱜᱤᱧ ᱥᱟᱺᱜᱤᱧ ᱪᱟᱞᱟᱣ ᱦᱩᱭᱩᱜᱼᱟ ᱡᱩᱫᱤ ᱯᱟᱲᱦᱟᱣ ᱚᱞ ᱪᱤᱠᱤ
ᱦᱮᱸ ᱠᱚᱞᱮᱡᱽ ᱨᱮᱫᱚ ᱚᱱᱟ ᱚᱛᱤᱨᱤᱠᱛᱚ ᱥᱟᱵᱡᱮᱠᱴ ᱦᱤᱥᱟᱹᱵ ᱢᱮᱱᱟᱜᱼᱟ
ᱦᱮᱸ ᱦᱮᱸ ᱦᱮᱸ ᱟᱯᱮ ᱟᱫᱚ ᱱᱚᱣᱟ ᱚᱞ ᱪᱤᱠᱤ ᱜᱮ
ᱛᱚ ᱟᱫᱚ ᱚᱱᱠᱟ ᱫᱤᱥᱚᱢ ᱨᱮᱠᱚ ᱠᱚᱨᱟᱣ ᱮᱫ ᱱᱩᱠᱩ ᱡᱟᱦᱟᱸᱭ ᱢᱟᱺᱡᱷᱤ ᱯᱟᱨᱜ ᱟᱸᱡᱚᱢ ᱫᱟᱵᱮᱱ
ᱦᱚᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱞᱟᱹᱭ ᱵᱤᱱ
ᱦᱮᱸ ᱞᱟᱹᱭᱫᱟ ᱟᱹᱞᱤᱧᱟᱜ ᱨᱚᱲ ᱵᱮᱱ ᱟᱸᱡᱚᱢᱫᱟ
ᱦᱚᱸ ᱟᱸᱡᱚᱢᱚᱜ ᱠᱟᱱᱟ
ᱦᱮᱞᱳ ᱟᱡᱚᱢᱚᱜ ᱠᱟᱱᱟ ᱟᱹᱞᱤᱧᱟᱜ
ᱦᱚᱸ ᱦᱚᱸ ᱦᱚᱸ ᱟᱸᱡᱚᱢᱚᱜ ᱠᱟᱱᱟ
ᱚ ᱩᱱᱠᱩ ᱦᱚᱸ ᱢᱟᱱᱮ ᱫᱤᱥᱚᱢ ᱩᱱᱠᱩ ᱢᱟᱺᱡᱷᱤ ᱯᱟᱨᱜᱟᱱᱟ ᱢᱚᱦᱚᱞ ᱩᱱᱠᱩ
ᱦᱩᱸ
ᱫᱟᱨᱟᱭ
ᱠᱟᱴᱟ ᱠᱟᱴᱟ ᱟᱸᱡᱚᱢᱚᱜ ᱠᱟᱱᱟ ᱵᱮᱥ ᱴᱷᱤᱠ ᱵᱟᱝ ᱟᱸᱡᱚᱢ ᱦᱩᱭᱩᱜ ᱠᱟᱱᱟ ᱨᱚᱲ
ᱠᱚᱞᱮᱡᱽ ᱠᱚᱠᱚ ᱪᱟᱹᱞᱩᱭᱮᱫᱟ ᱛᱟᱞᱦᱮ ᱚᱱᱠᱟ ᱵᱷᱟᱵᱛᱮ ᱚᱱᱛᱮ ᱵᱟᱹᱱᱩᱜ ᱠᱚᱣᱟ
ᱦᱚᱸ ᱢᱮᱱᱟᱜ ᱠᱚᱣᱟ ᱟᱫᱚ ᱚᱱᱟ ᱨᱮᱱᱟᱜ ᱠᱩᱨᱩᱢᱩᱴᱩ ᱪᱟᱹᱞᱩᱜ ᱠᱟᱱᱟ ᱟᱨᱠᱤ ᱮᱭᱛᱚ ᱦᱟᱞᱮ ᱦᱟᱞᱮ ᱠᱚ ᱥᱩᱡᱷᱟᱹᱣ ᱠᱟᱜᱼᱟ ᱛᱚ ᱟᱫᱚ ᱮᱠᱷᱚᱱ ᱵᱟᱹᱭ ᱛᱮ ᱠᱟᱹᱢᱤ ᱠᱚ ᱞᱟᱦᱟ ᱤᱫᱤᱭᱮᱫᱟ
ᱱᱚᱜᱼᱚᱭ ᱡᱮ ᱫᱤᱥᱚᱢ ᱨᱮ ᱩᱱᱠᱩ ᱢᱟᱺᱡᱷᱤ ᱯᱟᱨᱜᱟᱱᱟ ᱢᱚᱦᱚᱞ
ᱦᱮᱸ
ᱢᱟᱺᱡᱷᱤ ᱯᱟᱨᱜᱟᱱᱟ ᱢᱚᱦᱚᱞ ᱫᱟᱨᱟᱭᱛᱮ ᱚᱱᱟ ᱤᱥᱠᱩᱞ ᱠᱚᱨᱮ ᱠᱚ ᱠᱷᱩᱞᱟᱹᱣ ᱦᱚᱪᱚᱭᱮᱫᱟ ᱦᱮᱸ ᱚᱞᱪᱤᱠᱤ ᱛᱚ ᱚᱱᱛᱮ ᱫᱚ ᱚᱱᱠᱟ ᱫᱚ ᱵᱟ ᱠᱚ ᱠᱷᱩᱞᱟᱹᱣ ᱮᱫᱟ ᱵᱟᱝᱵᱮᱱ ᱟᱸᱡᱚᱢ ᱮᱫᱟ